ᱦᱮᱞᱳ
ᱦᱮᱸ ᱜᱚᱝᱠᱮ?
ᱡᱚᱦᱟᱨ ᱜᱮ
ᱦᱮᱸ ᱡᱚᱦᱟᱨ ᱜᱮ ᱟᱨ ᱜᱚᱝᱠᱮ ᱞᱟᱹᱭᱢᱮ ᱛᱚᱵᱮ ᱪᱮᱫ
ᱦᱮᱸ ᱜᱚᱝᱠᱮ ᱱᱤᱛ ᱫᱚ ᱵᱮᱥ ᱵᱟᱲᱟ ᱜᱮ ᱦᱮᱱᱟᱜ ᱞᱤᱧᱟᱹ ᱟᱫᱚ ᱟᱵᱮᱱ ᱜᱮ ᱪᱮᱫ ᱞᱮᱠᱟ ᱦᱮᱱᱟᱜ ᱵᱤᱱᱟ?
ᱦᱮᱸ ᱟᱹᱞᱤᱧ ᱦᱟᱸᱜ ᱵᱮᱥ ᱢᱟᱪᱷᱟ ᱜᱮ ᱱᱤᱛᱚᱜ ᱫᱚ ᱢᱚᱸᱡᱽ ᱜᱮ ᱢᱮᱱᱟᱜ ᱞᱤᱧᱟ ᱟᱨ ᱡᱚᱛᱚ ᱜᱮ ᱱᱟᱦᱟᱜ ᱚᱲᱟᱜ ᱨᱮᱱ ᱜᱚᱜᱚ ᱛᱟᱠᱚ ᱠᱚ ᱡᱚᱛᱚ ᱜᱮ ᱵᱮᱥ ᱜᱮ ᱢᱮᱱᱟᱜ ᱠᱚ ᱢᱮᱱᱟᱜ ᱠᱚᱣᱟ
ᱦᱮᱸ ᱛᱚ ᱵᱮᱥ ᱛᱟᱦᱮᱸ ᱞᱮᱱᱠᱷᱟᱱ ᱜᱮ ᱱᱟᱯᱟᱭ ᱮᱸ ᱛᱟᱨᱯᱚᱨ ᱜᱚᱢᱠᱮ ᱮᱸ ᱪᱮᱜ ᱠᱚ ᱵᱮᱱ ᱠᱟᱹᱢᱤ ᱵᱟᱲᱟᱭᱮᱫᱟ ᱛᱤᱱᱟᱹᱜ ᱫᱷᱟᱹᱵᱤᱡ ᱪᱟᱥ ᱠᱚ ᱞᱟᱦᱟᱭᱮᱱ ᱛᱟᱯᱮᱭᱟ ᱟᱯᱮ ᱥᱮᱫ ᱫᱚ?
ᱦᱳᱭ ᱜᱚᱝᱠᱮ ᱜᱚᱝᱠᱮ ᱱᱤᱛᱚᱜ ᱫᱚ ᱦᱟᱸᱜ ᱱᱚᱜ-ᱚᱭ ᱡᱤᱨᱟᱹᱣ ᱵᱟᱲᱟ ᱦᱩᱭ ᱟᱠᱟᱱᱟ ᱱᱤᱛᱚᱜ ᱫᱚ ᱟᱹᱰᱤ ᱥᱤᱛᱩᱝ ᱠᱟᱱᱟ ᱵᱟᱹᱭᱦᱟᱹᱲ ᱥᱮᱫ ᱠᱷᱚᱡ ᱠᱟᱹᱢᱤ ᱦᱩᱭ ᱠᱟᱱᱟ ᱟᱨ ᱵᱟᱨᱮ ᱥᱮᱫ ᱟᱹᱰᱤ ᱞᱚᱞᱚ ᱠᱟᱱᱟ ᱯᱤᱪᱩ ᱛᱷᱚᱲᱟ ᱫᱤᱱ ᱢᱟ ᱢᱤᱜ ᱦᱟᱯᱛᱟ ᱜᱟᱱ ᱟᱹᱰᱤ ᱠᱟᱡᱟᱠ ᱜᱮᱭ ᱫᱟᱜ ᱠᱮᱜ-ᱟ ᱟᱨ ᱱᱤᱛᱚᱜ ᱦᱚᱞᱟ ᱠᱷᱚᱡ ᱫᱚ ᱦᱟᱸᱜ ᱟᱹᱰᱤ ᱟᱹᱰᱤ ᱠᱟᱡᱟᱠ ᱜᱮ ᱥᱤᱛᱩᱝ ᱠᱚᱜ-ᱟ ᱟᱫᱚ ᱚᱱᱟᱛᱮ ᱮᱠᱫᱚᱢ ᱟᱹᱰᱤ ᱥᱤᱛᱩᱝ ᱜᱮ ᱵᱩᱡᱷᱟᱹᱜ ᱠᱟᱱᱟ ᱟᱨ ᱟᱨ ᱫᱟᱜ ᱜᱚᱝᱠᱮ ᱟᱞᱮ ᱥᱮᱫ ᱫᱚ ᱦᱟᱸᱜ ᱱᱚᱜ-ᱚᱭ ᱢᱚᱡᱽ ᱜᱮ ᱫᱟᱜ ᱠᱚᱜ ᱱᱤᱛᱚᱝ ᱫᱚ ᱟᱨ ᱠᱟᱹᱢᱤ ᱦᱚᱸ ᱢᱚᱸᱡᱽ ᱜᱮ ᱪᱟᱞᱟᱜ ᱠᱟᱱᱟ ᱟᱨ ᱠᱟᱹᱢᱤ ᱢᱚᱡᱽ ᱜᱮ ᱪᱟᱞᱟᱜ ᱠᱟᱱᱟ ᱱᱤᱛᱚᱜ ᱫᱚ ᱦᱟᱸᱜ ᱵᱟᱨᱟᱵᱟᱹᱨᱤ ᱠᱟᱱᱟ ᱦᱟᱸᱜ ᱟᱨ ᱜᱮ ᱦᱟᱸᱜ ᱪᱟᱵᱟᱜ-ᱟ ᱱᱟᱜ ᱟᱨ ᱟᱨ ᱟᱵᱤᱱ ᱜᱮ ᱦᱟᱸᱜ ᱞᱟᱹᱭ ᱵᱮᱱ ᱟᱯᱮᱥᱮᱜ ᱪᱮᱫ ᱞᱮᱠᱟ? ᱠᱟᱹᱢᱤ ᱠᱚ ᱱᱤᱛᱟᱹᱵᱤᱡ ᱪᱟᱞᱟᱣ ᱤᱫᱤ ᱠᱟᱱᱟ ᱟᱨ ᱛᱷᱚᱲᱟ ᱠᱟᱹᱴᱤᱡ ᱵᱮᱱ ᱞᱟᱹᱭᱟ
ᱦᱮᱸ ᱜᱚᱝᱠᱮ ᱟᱫᱚ ᱟᱞᱮᱥᱮᱱ ᱦᱚᱸ ᱱᱟᱜᱟᱭ ᱦᱮᱸ ᱫᱟᱜ ᱫᱚᱭ ᱫᱟᱜ ᱵᱟᱲᱟ ᱠᱮᱜ ᱜᱮ ᱦᱚᱞᱟ ᱢᱟᱫᱷᱮᱨ ᱫᱷᱟᱹᱵᱤᱡ ᱜᱮ᱾ ᱛᱮᱦᱮᱧ ᱫᱚ ᱱᱟᱜ ᱵᱟᱭ ᱫᱟᱜ ᱮᱫᱟ ᱛᱟᱦᱞᱮ ᱫᱟᱜ ᱠᱚ ᱞᱟᱜᱟᱣ ᱠᱟᱱᱛᱮ ᱵᱟᱹᱭᱦᱟᱹᱲ ᱠᱚᱨᱮᱱᱟᱜ ᱫᱚ ᱨᱚᱦᱚᱭ ᱠᱚ ᱜᱟᱱ ᱟᱠᱟᱱᱟ ᱛᱟᱞᱦᱮ ᱨᱚᱦᱚᱭ ᱠᱚᱫᱚ ᱞᱮ ᱮᱛᱚᱦᱚᱵ ᱠᱟᱜ ᱜᱮᱭᱟ ᱟᱨ ᱥᱟᱱᱟᱢ ᱦᱚᱲ ᱠᱚᱜᱮ ᱠᱚ ᱨᱚᱦᱚᱭ ᱫᱚᱠᱚ ᱨᱚᱦᱚᱭ ᱫᱟ ᱠᱚ ᱱᱤᱛᱚᱜ ᱛᱟᱞᱦᱮ ᱮ ᱱᱚᱜ-ᱚᱭ ᱠᱷᱮᱛ ᱥᱮᱜ ᱨᱮᱜᱮ ᱦᱮᱱᱟᱜ ᱞᱤᱧᱟᱹ ᱵᱟᱹᱫᱽ ᱠᱷᱮᱛ ᱥᱮᱜ ᱨᱮᱜᱮ ᱦᱮᱸ ᱨᱚᱦᱚᱭ ᱠᱚᱞᱮ ᱮᱛᱚᱦᱚᱵ ᱠᱟᱫᱟ ᱛᱳ ᱛᱟᱞᱦᱮ ᱱᱚᱝᱠᱟ ᱟᱢ ᱥᱟᱦᱟ ᱟᱲᱤ ᱥᱮᱜ ᱨᱮᱜᱮ ᱱᱤᱛᱚᱝ ᱫᱩᱲᱩᱵ ᱦᱟᱛᱟᱲ ᱦᱩᱭ ᱟᱠᱟᱱᱟ ᱠᱟᱹᱴᱤᱡ ᱡᱤᱨᱟᱹ ᱵᱟᱲᱟᱭ ᱦᱩᱭᱩᱜ ᱠᱟᱱᱟᱸ ᱡᱚᱢ ᱵᱟᱲᱟ ᱠᱟᱛᱮᱜ ᱟᱨᱦᱚᱸ ᱱᱚᱝᱠᱟ ᱜᱮ ᱤᱝ ᱥᱮᱨᱮᱧᱠᱟᱹ ᱠᱟᱹᱢᱤ ᱟᱬᱜᱚᱱ ᱦᱩᱭᱩᱜ-ᱟ ᱛᱟᱞᱦᱮ ᱜᱚᱝᱠᱮ ᱟᱯᱮ ᱥᱮᱫ ᱫᱚ ᱱᱩᱠᱩ ᱡᱟᱦᱟᱸᱭ ᱜᱚᱝᱜᱷᱟ ᱨᱚᱠᱚᱡ ᱥᱮ ᱠᱟᱴᱠᱚᱢ ᱦᱟᱹᱠᱩ ᱠᱚᱠᱚ ᱠᱷᱮᱛ ᱠᱚᱨᱮ ᱠᱚ ᱱᱚᱝᱠᱟ ᱠᱚ ᱨᱟᱠᱟᱵᱚᱜ ᱠᱟᱱᱟ ᱥᱮ ᱵᱟᱝ?
ᱦᱳᱭ ᱟᱹᱰᱤ ᱵᱮᱥ ᱨᱚᱲ ᱠᱮᱜ-ᱟ ᱜᱚᱢᱠᱮ ᱟᱨ ᱟᱞᱮ ᱥᱮᱫ ᱦᱚᱸ ᱱᱚᱜ-ᱚᱭ ᱡᱚᱠᱷᱚᱱ ᱜᱮ ᱦᱟᱸᱜ ᱱᱚᱜ-ᱚᱭ ᱱᱚᱝᱠᱟ ᱫᱟᱜ ᱟᱭ ᱱᱟᱜ ᱟᱨ ᱩᱱᱠᱩ ᱚᱱᱟ ᱱᱮᱛᱟᱨ ᱢᱟ ᱜᱚᱝᱠᱮ ᱟᱞᱮ ᱥᱮᱫ ᱢᱟ ᱞᱟᱦᱟ ᱛᱮᱢᱟ ᱤᱭᱟᱹ ᱛᱮᱠᱚ ᱥᱤᱭᱮᱫ ᱠᱟᱱ ᱛᱟᱦᱮᱸ ᱞᱮ ᱰᱟᱝᱨᱤ ᱠᱚᱛᱮ ᱠᱟᱰᱟ ᱱᱤᱛᱚᱜ ᱫᱚ ᱱᱟᱜ ᱚᱱᱟ ᱠᱚᱫᱚ ᱪᱟᱵᱟ ᱤᱫᱤᱭ ᱠᱟᱱᱟ, ᱟᱨ ᱱᱤᱛᱚᱜ ᱫᱚ ᱦᱟᱸᱜ ᱚᱱᱟ ᱴᱮᱠᱴᱚᱨ ᱱᱟᱦᱮᱞ ᱛᱮᱜᱮ ᱥᱤ ᱵᱟᱲᱟ ᱦᱩᱭᱩᱜ ᱠᱟᱱᱟ, ᱟᱨ ᱚᱱᱮ ᱠᱚ ᱢᱮᱱ ᱞᱮᱠᱟ ᱜᱚᱝᱠᱮ ᱚᱱᱟ ᱞᱚᱥᱚᱫ ᱠᱷᱮᱛ ᱚᱱᱟ ᱛᱤᱨᱮᱢ ᱞᱚᱥᱚᱫ ᱫᱟᱢ ᱥᱮᱢ ᱡᱟᱯᱚᱴᱟ ᱱᱟᱦᱟᱜ ᱩᱱ ᱥᱚᱢᱚᱭ ᱫᱚ ᱦᱟᱸᱜ ᱟᱞᱮ ᱥᱮᱫ ᱫᱚ ᱮ ᱠᱟᱡᱟᱠ ᱜᱮᱠᱚ ᱧᱟᱢᱚᱜ ᱜᱮᱭᱟ᱾ ᱠᱚ ᱨᱚᱠᱚᱡ ᱚᱱᱟ ᱜᱚᱸᱜᱟ ᱠᱚᱠᱚ ᱧᱟᱢᱚᱜ ᱜᱮᱭᱟ ᱠᱚ ᱟᱨ ᱩᱱᱠᱩ ᱠᱟᱴᱠᱚᱢ ᱠᱚ, ᱟᱨ ᱦᱟᱹᱠᱩ ᱠᱚ ᱪᱚᱲᱜᱚᱡ ᱦᱟᱹᱠᱩ ᱠᱚ ᱠᱟᱡᱟᱠ ᱜᱮᱠᱚ ᱧᱟᱢᱚᱜ ᱜᱮᱭᱟ ᱠᱚ ᱦᱟᱸᱜ, ᱟᱨ ᱟᱨ ᱡᱟᱣᱟᱜᱮ ᱦᱟᱸᱜ ᱵᱟᱹᱭᱦᱟᱹᱲ ᱞᱮ ᱪᱟᱞᱟᱜ ᱠᱷᱟᱡ ᱫᱚ ᱡᱟᱜᱮ ᱛᱷᱚᱲᱟ ᱛᱷᱚᱲᱤ ᱞᱮ ᱟᱹᱜᱩ ᱛᱚᱨᱟ ᱠᱚᱜᱮᱭ ᱟᱞᱮ ᱦᱟᱸᱜ ᱟᱨ ᱚᱱᱮ ᱚᱱᱠᱟ ᱜᱮ ᱦᱟᱸᱜ ᱜᱚᱢᱠᱮ ᱟᱨ ᱟᱵᱮᱱ ᱥᱮᱦᱚᱸ ᱪᱮᱫ ᱞᱮᱠᱟ ᱠᱚ ᱧᱟᱢᱚᱜ ᱟᱠ ᱥᱮ ᱦᱟᱹᱠᱩ ᱠᱚ ᱠᱟᱴᱠᱚᱢ ᱠᱚ ᱦᱟᱹᱠᱩ ᱠᱚ, ᱦᱮ ᱠᱷᱮᱛ ᱞᱚᱥᱚᱫ ᱠᱟᱛᱮ ᱥᱚᱢᱚᱭ ᱠᱷᱮᱛ ᱞᱚᱥᱚᱫ ᱥᱚᱢᱚᱭ ᱠᱚ ᱧᱟᱢᱚᱜ-ᱟ ᱥᱮ ᱵᱟᱠᱚ ᱧᱟᱢᱚᱜ-ᱟ ᱠᱟᱹᱴᱤᱡ ᱞᱟᱹᱭ ᱵᱮᱱ?
ᱦᱮᱸ ᱜᱚᱝᱠᱮ ᱱᱮᱛᱟᱨ ᱧᱮᱞ ᱫᱚᱠᱚ ᱧᱮᱞ ᱧᱟᱢᱚᱜ ᱠᱟᱱ ᱜᱮᱭᱟ ᱩᱱᱠᱩ ᱜᱚᱝᱜᱷᱟ ᱠᱚᱫᱚ ᱦᱮᱸ ᱟᱨ ᱦᱟᱞᱟᱝ ᱫᱚᱞᱮ ᱦᱟᱞᱟᱝ ᱮᱫ ᱠᱚ ᱜᱮᱭᱟ᱾ ᱠᱚᱢ ᱧᱮᱞ ᱧᱟᱢ ᱠᱟᱱᱟ ᱞᱟᱦᱟᱛᱮ ᱡᱟᱦᱟᱸ ᱧᱮᱞ ᱠᱚ ᱦᱩᱭᱩᱜ ᱠᱟᱱ ᱛᱟᱦᱮᱱᱟ ᱥᱮ ᱥᱟᱵ ᱵᱟᱲᱟ ᱠᱚ ᱦᱩᱭᱩᱜ ᱠᱟᱱ ᱛᱟᱦᱮᱱᱟ, ᱞᱟᱦᱟᱛᱮ ᱠᱷᱚᱱᱟᱜ ᱫᱚ ᱱᱮᱛᱟᱨ ᱫᱚ ᱟᱹᱰᱤ ᱜᱟᱱ ᱜᱮᱠᱚ ᱠᱚᱢ ᱟᱠᱟᱱᱟ, ᱟᱨ ᱫᱟᱜ ᱞᱮᱠᱷᱟᱱ ᱜᱮ ᱟᱞᱮᱭᱟᱜ ᱵᱟᱸᱫᱽ ᱛᱮᱜᱮ ᱱᱚᱝᱠᱟ ᱫᱟᱜ ᱠᱚ ᱩᱛᱩ ᱟᱬᱜᱚᱱᱟ ᱛᱚ, ᱛᱟᱦᱚᱞᱮ ᱦᱟᱹᱠᱩ ᱠᱚᱦᱚᱸ ᱠᱚ ᱨᱟᱠᱟᱵᱟ, ᱟᱫᱚ ᱩᱱ ᱥᱚᱢᱚᱭ ᱜᱮ ᱜᱚᱝᱠᱮ ᱫᱟᱜ ᱠᱚ ᱟᱹᱥᱩᱲ ᱠᱟᱵ ᱵᱟᱲᱟ ᱠᱟᱛᱮᱫ ᱜᱮ ᱟᱨᱦᱚᱸ ᱢᱚᱥᱟᱨᱤ ᱡᱟᱞ ᱠᱚ ᱥᱟᱵ ᱠᱟᱛᱮᱫ ᱞᱮ ᱪᱟᱞᱟᱜ-ᱟ᱾ ᱛᱟᱦᱚᱞᱮ ᱦᱟᱹᱠᱩ ᱠᱚᱫᱚᱞᱮ ᱱᱚᱝᱠᱟ ᱠᱟᱛᱮᱫ ᱞᱮ ᱥᱟᱵ ᱵᱟᱲᱟ ᱠᱚᱜᱮᱭᱟ᱾ ᱟᱨ ᱟᱞᱮᱭᱟᱜ ᱟᱹᱛᱩ ᱞᱟᱛᱟᱨ ᱨᱮᱜᱮ ᱱᱚᱝᱠᱟ ᱢᱤᱫᱴᱮᱱ ᱜᱟᱰᱟ ᱦᱮᱱᱟᱜ-ᱟ ᱦᱩᱰᱤᱧ ᱦᱩᱰᱤᱧᱟᱜ ᱜᱮ, ᱛᱟᱦᱚᱞᱮ ᱚᱸᱰᱮ ᱦᱚᱸ ᱜᱚᱝᱠᱮ ᱟᱹᱰᱤ ᱡᱟᱹᱥᱛᱤ ᱜᱮ ᱦᱟᱹᱠᱩ ᱫᱚᱠᱚ ᱦᱮᱱᱟᱜ ᱠᱚᱣᱟ, ᱛᱟᱦᱚᱞᱮ ᱫᱟᱜ ᱥᱚᱢᱚᱭ ᱫᱚ ᱟᱨᱦᱚᱸ ᱵᱮᱥᱤ ᱜᱮᱠᱚ ᱨᱟᱠᱟᱵᱚᱜ-ᱟ ᱚᱱᱠᱟ ᱛᱮᱞᱮ ᱥᱟᱵ ᱠᱚᱣᱟ ᱟᱨᱦᱚᱸ᱾
ᱦᱮᱸ ᱟᱨ ᱞᱤᱧ ᱞᱟᱹᱭᱫᱟ ᱜᱚᱢᱠᱮ ᱱᱮᱛᱟᱨ ᱫᱚ ᱦᱮᱸ ᱫᱟᱜ ᱡᱟᱹᱯᱩᱫ ᱫᱤᱱ ᱠᱟᱱᱟ ᱥᱟᱸᱣᱛᱮ ᱱᱮᱛᱟᱨ ᱫᱤᱱ ᱜᱮ ᱱᱚᱝᱠᱟ ᱩᱫᱽ ᱯᱩᱴᱠᱟᱹ ᱠᱚᱠᱚ ᱦᱩᱭᱩᱜ ᱜᱮᱭᱟ᱾ ᱛᱟᱦᱚᱞᱮ ᱟᱞᱮ ᱦᱚᱸ ᱵᱤᱨ ᱫᱤᱥᱚᱢ ᱦᱚᱲ ᱠᱟᱱ ᱜᱮᱭᱟᱞᱮ ᱛᱟᱦᱚᱞᱮ ᱩᱫᱽ ᱯᱩᱴᱠᱟᱹ ᱠᱚᱫᱚ ᱟᱹᱰᱤ ᱡᱟᱹᱥᱛᱤ ᱜᱮᱞᱮ ᱧᱟᱢᱮᱫ ᱠᱚᱣᱟ ᱥᱮ ᱞᱮ ᱩᱛᱩᱭᱮᱫ ᱠᱚᱣᱟ᱾ ᱛᱟᱦᱚᱞᱮ ᱜᱚᱝᱠᱮ ᱟᱯᱮ ᱥᱮᱫ ᱫᱚ ᱱᱚᱝᱠᱟ ᱩᱫᱽ ᱯᱩᱴᱠᱟᱹ ᱠᱚᱫᱚ ᱠᱚ ᱧᱟᱢᱚᱜ ᱠᱟᱱᱟ ᱥᱮ ᱵᱟᱝ-ᱟ‍?
ᱦᱳᱭ ᱜᱚᱝᱠᱮ ᱟᱹᱰᱤ ᱢᱚᱡᱽ ᱜᱚᱝᱠᱮ ᱟᱨ ᱟᱹᱞᱤᱧ ᱦᱚᱸ ᱦᱟᱸᱜ ᱱᱚᱣᱟ ᱮᱸ ᱵᱤᱨ ᱫᱤᱥᱚᱢ ᱦᱚᱲ ᱠᱟᱱ ᱜᱮᱭᱟᱞᱤᱧ ᱱᱟᱦᱟᱜ᱾ ᱟᱨ ᱟᱞᱮ ᱥᱮᱫ ᱦᱚᱸ ᱡᱚᱠᱷᱚᱱ ᱜᱮ ᱱᱚᱜ-ᱚ ᱱᱚᱝᱠᱟ ᱫᱟᱜ ᱜᱮᱭᱟᱭ, ᱫᱟᱜ ᱥᱚᱢᱚᱭ ᱜᱮ ᱚᱱᱟ ᱡᱟᱹᱯᱩᱽ ᱫᱟᱭ ᱛᱷᱚᱲᱟ ᱛᱷᱚᱲᱟ ᱟᱨ ᱠᱟᱡᱟᱠ ᱜᱮ ᱫᱤᱥ ᱩᱫᱽ ᱠᱚᱦᱚᱸ ᱡᱟᱱᱟᱢᱚᱜ-ᱟ ᱟᱞᱮ ᱥᱮᱫ ᱦᱚᱸ ᱟᱨ ᱟᱨ ᱡᱚᱠᱷᱚᱱ ᱜᱮ ᱠᱟᱡᱟᱠ ᱜᱤ ᱡᱟᱱᱟᱢᱚᱜ-ᱟ ᱦᱚᱲ ᱦᱚᱸ ᱡᱚᱢ ᱞᱟᱹᱜᱤᱫ ᱠᱚ ᱦᱟᱞᱟᱝ ᱟᱜᱩᱭ ᱜᱮᱭᱟ ᱠᱚ᱾ ᱟᱨ ᱡᱚᱢ ᱦᱚᱸ ᱩᱱᱟᱹᱜ ᱵᱟᱝ ᱜᱟᱱᱚᱜ ᱜᱮᱭᱟ ᱠᱟᱡᱟᱠ ᱜᱮ ᱡᱟᱱᱟᱢᱚᱜ-ᱟ ᱟᱫᱚ ᱟᱹᱠᱷᱨᱤᱧ ᱠᱚ ᱤᱫᱤ ᱜᱮᱭᱟ ᱠᱚ᱾ ᱡᱟᱜᱮ ᱥᱟᱫᱟ ᱞᱮᱠᱟ ᱟᱨ ᱱᱩᱠᱩ ᱦᱟᱸᱜ ᱵᱮᱱ ᱞᱟᱹᱭ ᱠᱮᱫᱼᱟ, ᱩᱱᱠᱩ ᱯᱩᱴᱠᱟᱹ ᱠᱚᱢᱟ ᱟᱞᱮ ᱥᱮᱫ ᱦᱚᱸᱠᱚ ᱡᱟᱱᱟᱢᱚᱜ ᱜᱮᱭᱟ ᱠᱚ᱾ ᱟᱨ ᱵᱮᱥ ᱜᱮ ᱱᱩᱠᱩ ᱦᱚᱸ ᱠᱟᱡᱟᱜ ᱜᱮᱞᱮ ᱡᱚᱢ ᱵᱟᱲᱟᱭᱮᱫ ᱠᱚ ᱠᱟᱱᱟ, ᱟᱨ ᱟᱨ ᱡᱟᱱᱟᱢᱚᱜ ᱜᱮᱭᱟ ᱠᱚ ᱟᱞᱮ ᱥᱮᱫ ᱦᱚᱸ ᱟᱨ-ᱟᱨ ᱟᱵᱮᱱ ᱴᱷᱮᱱ ᱠᱩᱠᱞᱤᱧ ᱫᱚᱦᱚᱭᱮᱫ ᱠᱚ ᱫᱚᱦᱚᱭᱮᱫ ᱠᱟᱱᱟ᱾ ᱟᱨ ᱟᱯᱮ ᱥᱮᱫ ᱫᱚ ᱥᱮᱱᱟᱜ ᱩᱫᱽ ᱠᱚ ᱯᱩᱴᱠᱟᱹ ᱠᱚ ᱠᱟᱡᱟᱠ ᱡᱟᱱᱟᱢᱚᱜ ᱠᱷᱟᱡ ᱡᱚᱢ ᱵᱟᱫ ᱠᱟᱛᱮᱫ ᱯᱮ ᱵᱟᱡᱟᱨ ᱠᱚᱨᱮ ᱟᱹᱠᱷᱨᱤᱧ ᱜᱮᱭᱟ ᱯᱮ ᱥᱮ ᱵᱟᱯᱮ ᱟᱹᱠᱷᱨᱤᱧᱟ ᱚᱱᱟ ᱦᱚᱸ ᱞᱟᱹᱭ ᱟᱞᱟᱝ ᱵᱮᱱ?
ᱦᱮᱸᱻᱦᱮᱸ ᱜᱚᱢᱠᱮ ᱚᱱᱟ ᱦᱮᱸ ᱯᱟᱹᱦᱤᱞ ᱫᱚ ᱦᱮᱸ ᱯᱟᱹᱦᱤᱞ ᱵᱚᱞᱛᱮ ᱞᱟᱦᱟ ᱥᱮᱨᱢᱟ ᱫᱷᱟᱹᱵᱤᱡ ᱫᱚ ᱟᱹᱰᱤ ᱡᱟᱹᱥᱛᱤ ᱜᱮ ᱟᱹᱷᱨᱤᱧ ᱦᱩᱭᱱᱟ᱾ ᱛᱟᱦᱚᱞᱮ ᱱᱤᱭᱟᱹ ᱫᱷᱟᱣ ᱫᱚᱱᱟᱜ ᱪᱟᱞᱟᱣ ᱫᱚ ᱪᱟᱞᱟᱜ ᱦᱩᱭᱩᱜ ᱠᱟᱱᱟ ᱱᱚᱝᱠᱟ ᱩᱛᱩ ᱥᱩᱢᱩᱝ ᱜᱮ ᱟᱹᱜᱩᱭ ᱦᱩᱭᱩᱜ ᱠᱟᱱᱟ᱾ ᱛᱟᱨᱯᱚᱨ ᱪᱟᱥ ᱠᱟᱹᱢᱤ ᱨᱮᱦᱚᱸ ᱠᱟᱹᱴᱤᱡ ᱵᱮᱥᱛᱚ ᱦᱩᱭ ᱠᱟᱱᱟ᱾ ᱛᱟᱦᱚᱞᱮ ᱵᱟᱡᱟᱨ ᱛᱮᱦᱚᱸ ᱤᱫᱤ ᱫᱚ ᱵᱟᱝ ᱦᱩᱭᱩᱜ ᱠᱟᱱᱟ ᱟᱹᱠᱷᱨᱤᱧ ᱠᱚᱦᱚᱸ, ᱵᱟᱠᱷᱟᱱ ᱱᱚᱝᱠᱟ ᱦᱚᱸ ᱦᱩᱭᱩᱜᱼᱟ ᱟᱹᱰᱤ ᱡᱟᱹᱥᱛᱤ ᱜᱮ ᱧᱟᱢᱚᱜ ᱠᱟᱱᱟ ᱟᱹᱠᱷᱨᱤᱧ ᱥᱩᱢᱩᱱ ᱦᱚᱸ, ᱛᱟᱦᱚᱞᱮ ᱟᱹᱠᱷᱨᱤᱧ ᱢᱚᱱᱮ ᱞᱮᱠᱷᱟᱱ ᱫᱚ ᱜᱟᱱ ᱫᱚ ᱜᱟᱱᱚᱜᱼᱟ᱾ ᱛᱟᱦᱚᱞᱮ ᱱᱤᱛᱚᱜ ᱠᱟᱹᱢᱤ ᱨᱮ ᱵᱷᱤᱲ ᱠᱷᱟᱹᱛᱤᱨ ᱛᱮ ᱟᱫᱚ ᱦᱟᱯᱳᱭ ᱪᱟᱞᱟᱣ ᱵᱟᱝ ᱦᱩᱭ ᱟᱠᱟᱱᱟ᱾ ᱦᱮᱸ ᱦᱮᱸ ᱛᱟᱦᱚᱞᱮ ᱜᱚᱢᱠᱮ ᱟᱯᱮᱭᱟᱜ ᱵᱤᱨ ᱠᱚᱨᱮ‌ ᱫᱚ ᱪᱮᱫ ᱠᱟ ᱱᱚᱣᱟ ᱮᱻ ᱮᱱ ᱪᱮᱞᱮ ᱠᱚ ᱞᱟᱹᱭᱟ ᱱᱩᱠᱩ ᱡᱤᱵᱽᱼᱡᱚᱱᱛᱩ ᱥᱮ ᱡᱟᱦᱟᱸ ᱡᱤᱵᱽᱼᱡᱤᱭᱟᱹᱞᱤ ᱱᱩᱠᱩ ᱪᱮᱬᱮ ᱪᱩᱯᱚᱲᱤ ᱪᱮᱫ ᱞᱮᱠᱟ ᱦᱮᱱᱟᱜ ᱠᱚᱣᱟ ᱥᱮ ᱠᱚ ᱪᱟᱵ-ᱪᱟᱵᱟ ᱦᱮᱡ ᱠᱟᱱᱟ ᱠᱚ?
ᱦᱚᱭ ᱟᱹᱰᱤ ᱵᱮᱥ ᱵᱮᱱ ᱨᱚᱲᱮᱜ ᱼᱟ ᱞᱟᱹᱭ ᱠᱮᱫᱼᱟ᱾ ᱟᱨ ᱱᱚᱣᱟ ᱵᱤᱨ ᱠᱚᱨᱮ ᱢᱟ ᱵᱮᱱ ᱧᱮᱞ ᱞᱮᱠᱚ ᱠᱷᱟᱡ ᱢᱟ ᱪᱮᱸᱬᱮ ᱪᱤᱯᱨᱩ ᱢᱟ ᱦᱟᱸᱜ ᱠᱚ ᱛᱟᱦᱮᱸᱱᱚᱜ ᱜᱮᱭᱟ ᱠᱚ ᱱᱟ-ᱦᱟᱸᱜ ᱟᱨ ᱚᱱᱟ ᱥᱟᱸᱣ ᱥᱟᱸᱣᱛᱮ ᱪᱮᱸᱬᱮ ᱪᱩᱯᱩ ᱪᱷᱟᱰᱟᱣ ᱠᱟᱛᱮᱫ ᱫᱚ ᱩᱱᱠᱩ ᱛᱩᱭᱩ ᱠᱚ ᱢᱮᱱᱟᱜ ᱠᱚᱣᱟ᱾ ᱩᱱᱠᱩ ᱦᱟᱰᱜᱟᱨ ᱠᱚᱜᱮ ᱢᱮᱱᱟᱜ ᱠᱚᱣᱟ ᱱᱟᱦᱟᱜ, ᱟᱨ ᱩᱱᱠᱩ ᱡᱟᱣᱜᱮ ᱟᱞᱮ ᱥᱮᱫ ᱫᱚ ᱵᱤᱨ ᱥᱩᱨᱛᱮ ᱡᱟᱣᱜᱮ ᱩᱱᱠᱩ ᱡᱚᱢ ᱠᱚᱣᱟ ᱠᱚ ᱦᱟᱸᱜ ᱱᱩᱠᱩ ᱤᱭᱟᱹ ᱠᱚ ᱢᱮᱨᱚᱢ ᱠᱚᱠᱚ ᱟᱹᱛᱠᱤᱨ ᱠᱚ‌ ᱜᱮᱭᱟ ᱠᱚ ᱱᱟᱦᱟᱸᱜ ᱾ᱟᱨ ᱟᱨ ᱚᱱᱟ ᱥᱟᱸᱣᱛᱮ ᱦᱟᱸᱜ ᱟᱨ ᱠᱚ ᱠᱩᱞᱟᱹᱭ ᱠᱚ ᱢᱮᱱᱟᱜ ᱠᱚ ᱜᱮᱭᱟ ᱠᱟᱡᱟᱠ ᱜᱮ ᱟᱨ ᱠᱩᱞᱟᱹᱭ ᱦᱚᱸ ᱟᱞᱮ ᱵ ᱧᱩᱛᱩᱢ ᱠᱟᱱ ᱜᱮᱭᱟ ᱟᱞᱮ ᱦᱚᱸ ᱟᱫᱚ᱾ ᱚᱱᱟ ᱛᱮ ᱵᱤᱪ ᱵᱤᱪ ᱨᱮ ᱚᱱᱟ ᱪᱮᱸᱬᱮ ᱜᱚᱡ ᱠᱚ ᱟᱨ ᱚᱱᱟ ᱥᱮᱸᱫᱽᱨᱟ ᱞᱮ ᱪᱟᱞᱟᱜ ᱜᱮᱭᱟ ᱠᱩᱞᱟᱹᱭ ᱥᱮᱸᱫᱽᱨᱟ ᱠᱚ ᱚᱱᱮ ᱚᱱᱠᱟ ᱜᱮ ᱱᱟᱦᱟᱜ ᱜᱚᱢᱠᱮ ᱟᱞᱮ ᱥᱮᱫ ᱫᱚ ᱩᱱᱠᱩ ᱠᱚ ᱡᱟᱱᱣᱟᱨ ᱠᱚ ᱧᱟᱢᱚᱜ ᱜᱮᱭᱟ ᱟᱨ ᱟᱵᱮᱱᱟᱜ ᱦᱟᱸᱜ ᱟᱵᱮᱱ ᱥᱮᱫ ᱞᱟᱹᱭ ᱵᱮᱱ ᱪᱮᱫ ᱞᱮᱠᱟ ᱟᱯᱮ ᱱᱚᱣᱟ ᱵᱩᱨᱩ ᱫᱤᱥᱚᱢ ᱨᱮ ᱱᱚᱣᱟ ᱵᱤᱨ ᱨᱮ ᱪᱮᱞᱤ ᱠᱚ ᱡᱚᱱᱚ ᱠᱚ ᱧᱟᱢᱚᱜ ᱜᱮᱭᱟ ᱟᱨ ᱟᱨ ᱧᱟᱢᱚᱜ ᱠᱷᱟᱡ ᱠᱚ ᱩᱱᱠᱩ ᱥᱮᱸᱫᱽᱨᱟ ᱠᱚᱯᱮ ᱪᱟᱞᱟᱣ ᱵᱟᱲᱟᱜ ᱜᱮᱭᱟ ᱥᱮ ᱵᱟᱝ ᱚᱱᱟ ᱞᱟᱹᱭ ᱵᱮᱱ ᱛᱷᱚᱲᱟ ᱜᱟᱱ
ᱦᱮᱸ ᱜᱚᱢᱠᱮ ᱱᱩᱠᱩ ᱟᱵᱤᱱ ᱡᱟᱦᱟᱸ ᱞᱮᱠᱟ ᱵᱮᱱ ᱞᱟᱹᱭ ᱠᱮᱜ ᱱᱩᱠᱩ ᱛᱩᱭᱩ, ᱦᱟᱰᱜᱟᱨ ᱦᱮᱱᱟᱜ ᱠᱚᱣᱟ ᱦᱮᱸ ᱛᱟᱯᱚᱨ ᱱᱩᱠᱩ ᱪᱮᱢᱮᱧ, ᱛᱩᱲ ᱛᱟᱯᱚᱨᱮ ᱠᱩᱞᱟᱹᱭ ᱦᱳᱭ ᱱᱩᱠᱩ ᱟᱹᱰᱤ ᱟᱭᱢᱟ ᱞᱮᱠᱟᱱ ᱠᱚᱜᱮ ᱠᱚ ᱧᱟᱢᱚᱜ ᱟᱠᱚ ᱡᱤᱵᱽᱡᱤᱭᱟᱹᱞᱤ ᱠᱚ ᱥᱟᱶᱛᱮ ᱟᱞᱮ ᱦᱚᱸ ᱜᱚᱢᱠᱮ ᱥᱮᱸᱫᱽᱨᱟ ᱠᱚᱦᱚᱸ ᱞᱮ ᱪᱟᱞᱟᱣ ᱫᱚᱞᱮ ᱪᱟᱞᱟᱜ ᱜᱮᱭᱟ᱾ ᱮᱜ ᱞᱟᱦᱟ ᱛᱮᱫᱚ ᱟᱨᱦᱚᱸ ᱟᱹᱰᱤ ᱡᱟᱹᱥᱛᱤ ᱞᱮ ᱪᱟᱞᱟᱜ ᱠᱟᱱ ᱛᱟᱦᱮᱱᱟ ᱱᱤᱛᱚᱜ ᱫᱚ ᱜᱤᱫᱽᱨᱟᱹ ᱠᱚ ᱡᱚᱛᱚ ᱡᱚᱛᱚ ᱜᱮ ᱵᱟᱨᱦᱨᱮ ᱠᱟᱹᱢᱤ ᱛᱮᱠᱚ ᱥᱮᱱ ᱟᱠᱟᱱᱟ ᱛᱟᱦᱞᱮ ᱠᱟᱹᱴᱤᱡ ᱞᱮ ᱠᱚᱢ ᱧᱚᱜ ᱟᱠᱟᱱᱟ ᱟᱛᱩ ᱨᱮᱱ ᱠᱚᱲᱟ ᱜᱤᱫᱽᱨᱟᱹ ᱠᱚ ᱦᱮᱸ ᱛᱟᱞᱦᱮ ᱚᱱᱠᱟ ᱞᱮᱠᱟ ᱫᱚ ᱪᱟᱞᱟᱣ ᱫᱚ ᱵᱟᱝ ᱦᱩᱭᱩᱜ ᱠᱟᱱᱟ ᱦᱟᱸᱜ ᱮ ᱟᱨᱦᱚᱸ ᱩᱱᱠᱩ ᱠᱚ ᱦᱮᱡ ᱞᱤᱧ ᱠᱷᱟᱱ ᱵᱟᱠᱷᱟᱱ ᱯᱨᱚᱛᱮᱠ ᱫᱤᱱ ᱞᱮᱠᱟᱜᱮ ᱱᱩᱠᱩ ᱦᱮᱸ ᱮᱴᱟᱜ ᱡᱤᱵᱽᱼᱡᱤᱭᱟᱹᱞᱤ ᱵᱟᱝ ᱜᱚᱡ ᱨᱮᱦᱚᱸ ᱱᱩᱠᱩ ᱜᱩᱰᱩ ᱜᱚᱡ ᱫᱚᱞᱮ ᱪᱟᱞᱟᱜ ᱛᱮᱦᱮᱱ ᱜᱮᱭᱟ᱾ ᱱᱩᱠᱩ ᱫᱟᱨᱮ ᱜᱩᱰᱩ ᱥᱮ ᱱᱩᱠᱩ ᱚᱛ ᱜᱩᱰᱩ ᱱᱚᱝᱠᱟ ᱛᱟᱲᱟᱣ ᱠᱟᱛᱮ ᱩᱰᱩᱜ ᱦᱮᱸ ᱟᱨ ᱱᱚᱝᱠᱟ ᱨᱟᱵᱟᱝ ᱫᱤᱱ ᱡᱟᱦᱟᱸ ᱱᱚᱝᱠᱟ ᱦᱳᱲᱳ ᱠᱚ ᱵᱤᱞᱤ ᱞᱤᱧ ᱠᱷᱟᱱ ᱜᱮ ᱩᱜ ᱱᱩᱠᱩ ᱦᱩᱲᱩ ᱡᱚᱢ ᱠᱚ ᱩᱰᱩᱠᱚᱜ-ᱟ ᱜᱩᱰᱩ ᱠᱚ ᱚᱱᱟ ᱯᱟᱹᱥᱤ ᱠᱚ ᱚᱰᱟᱣ ᱚᱴᱚᱣᱟᱠᱚ ᱦᱩᱭᱩᱜ-ᱟ᱾ ᱦᱮᱸ
ᱵᱮᱱ ᱨᱚᱦᱚᱭ ᱠᱮᱫ-ᱟ ᱜᱚᱢᱠᱮ ᱟᱨ ᱜᱚᱝᱠᱮ ᱱᱚᱣᱟ ᱟᱯᱮ ᱥᱮᱫ ᱛᱷᱚᱲᱟ ᱞᱟᱹᱭ ᱵᱮᱱ ᱵᱚᱞᱮ ᱱᱚᱣᱟ ᱫᱟᱜ ᱫᱤᱱ ᱚᱠᱛᱮ ᱨᱮ ᱟᱨ ᱱᱚᱣᱟ ᱱᱚᱣᱟ ᱥᱟᱶ ᱥᱟᱶᱛᱮ ᱚᱲᱟᱜ ᱠᱚᱨᱮ ᱠᱷᱮᱛ ᱟᱲᱮ ᱠᱚᱨᱮ ᱥᱮ ᱚᱲᱟᱜ ᱠᱚᱨᱮ ᱪᱮᱫ ᱠᱚ ᱥᱚᱵᱡᱤ ᱯᱮ ᱞᱟᱜᱟᱣ ᱜᱮᱭᱟ ᱯᱮ ᱱᱚᱣᱟ ᱫᱟᱜ ᱫᱟᱜ ᱥᱚᱸᱜᱮᱛᱮ ᱟᱨ ᱚᱱᱟ ᱦᱮᱸ ᱡᱚᱸᱰᱨᱟ ᱠᱚᱦᱚᱸ ᱟᱯᱮ ᱥᱮᱫ ᱫᱚ ᱱᱚᱣᱟ ᱮᱨ ᱜᱮᱭᱟᱯᱮ ᱥᱮ ᱵᱟᱯᱮ ᱮᱨᱟ ᱱᱚᱣᱟ ᱥᱤᱡᱤᱱ ᱨᱮ ᱛᱷᱚᱲᱟ ᱛᱷᱚᱲᱟ ᱱᱚᱣᱟ ᱠᱚ ᱵᱟᱨᱮᱛᱮ ᱛᱷᱚᱲᱟ ᱞᱟᱹᱭ ᱵᱮᱱ?
ᱦᱮᱸ ᱡᱚᱸᱰᱨᱟ ᱫᱚ ᱜᱚᱝᱠᱮ ᱵᱟᱝᱞᱮ ᱮᱨ ᱜᱮᱭᱟ ᱟᱞᱮ ᱱᱚᱛᱮ ᱫᱚ ᱵᱟᱝᱠᱚ ᱮᱨ ᱜᱮᱭᱟ᱾ ᱚᱠᱚᱭ ᱦᱚᱸ ᱦᱮ ᱛᱟᱞᱦᱮ ᱱᱚᱣᱟ ᱟᱞᱮᱭᱟᱜ ᱫᱚ ᱱᱚᱝᱠᱟ ᱵᱟᱹᱫᱽ ᱠᱚ ᱵᱟᱹᱱᱩᱜ-ᱟ ᱱᱚᱝᱠᱟ ᱥᱚᱵᱡᱤ ᱨᱚᱦᱚᱭ ᱞᱮᱠᱟ ᱫᱚ ᱛᱟᱞᱦᱮ ᱟᱞᱮᱭᱟᱜ ᱵᱟᱹᱭᱦᱟᱹᱲ ᱠᱷᱮᱛ ᱠᱟᱱ ᱛᱟᱞᱮᱭᱟ ᱡᱚᱛᱚ᱾ ᱛᱚ ᱜᱮ ᱦᱩᱲᱩ ᱜᱮᱞᱮ ᱨᱚᱦᱚᱭᱟ᱾ ᱟᱨ ᱱᱚᱝᱠᱟ ᱠᱩᱰᱟᱹᱢ ᱨᱮ ᱥᱮ ᱵᱟᱲᱜᱮ ᱠᱚᱨᱮ ᱜᱮ ᱱᱚᱠᱟ ᱚᱲᱟᱜ ᱡᱚᱢ ᱞᱮᱠᱟ ᱞᱮ ᱨᱚᱦᱚᱭᱟ ᱱᱚᱠᱟ ᱡᱟᱦᱟᱸ ᱵᱷᱮᱱᱰᱤ ᱠᱚ ᱵᱚᱨᱵᱚᱴᱤ ᱥᱮ ᱠᱚᱱᱰᱷᱟ ᱠᱚ ᱦᱮᱸ ᱚᱱᱠᱟᱱᱟᱜ ᱞᱮ ᱨᱚᱦᱚᱭᱟ ᱚᱲᱟᱜ ᱡᱚᱢ ᱫᱷᱟᱹᱵᱤᱡ ᱜᱮ᱾ ᱟᱨ ᱟᱞᱮ ᱟᱹᱛᱩ ᱨᱮᱫᱚ ᱮᱴᱟᱜ ᱦᱚᱲ ᱠᱚᱫᱚ ᱜᱚᱝᱠ ᱠᱮ ᱟᱹᱰᱤ ᱡᱟᱹᱥᱛᱤ ᱜᱮ ᱥᱚᱵᱡᱤ ᱠᱚᱠᱚ ᱨᱚᱦᱚᱭᱟᱠᱚ ᱡᱟᱦᱟᱸ ᱚᱲᱟᱜ ᱡᱚᱢ ᱛᱚ ᱦᱮᱸ ᱜᱮ ᱥᱟᱶ ᱛᱮ ᱱᱚᱣᱟ ᱵᱟᱡᱟᱨ ᱨᱮ ᱟᱹᱠᱷᱨᱤᱧ ᱫᱷᱟᱹᱵᱤᱡ ᱦᱚᱸ᱾ ᱛᱟᱞᱦᱮ ᱟᱹᱰᱤ ᱡᱟᱹᱥᱛᱤ ᱜᱮ ᱟᱞᱮ ᱟᱹᱛᱩ ᱫᱚ ᱦᱮ ᱫᱷᱟᱨᱮ ᱯᱟᱥᱮ ᱨᱮᱱ ᱡᱟᱦᱟᱸ ᱦᱚᱲ ᱫᱤᱠᱩ ᱠᱚ ᱦᱮᱱᱟᱜ ᱠᱚᱣᱟ ᱩᱱᱠᱩ ᱠᱚ ᱦᱤᱡᱩᱜ-ᱟ ᱠᱚ ᱦᱟᱛᱟᱣ ᱠᱤᱨᱤᱧ ᱥᱮ ᱱᱚᱸᱰᱮ ᱠᱷᱚᱱᱟᱜ ᱦᱚᱸᱠᱚ ᱤᱫᱤ ᱴᱚ ᱠᱟᱜ-ᱟ ᱠᱚ ᱵᱟᱡᱟᱨ ᱛᱮ᱾ ᱦᱳᱭ᱾ ᱛᱟᱦᱚᱞᱮ ᱜᱚᱝᱠᱮ ᱟᱯᱮ ᱥᱮᱫ ᱜᱮ ᱪᱮᱫ ᱞᱮᱠᱟᱯᱮ ᱨᱚᱦᱚᱭᱟ ᱥᱚᱵᱽᱡᱤ ᱠᱚ ᱩᱛᱩ ᱠᱚ?
ᱦᱳᱭ᱾ ᱟᱹᱰᱤ ᱵᱮᱥ ᱵᱮᱱ ᱨᱚᱲ ᱠᱮᱜ-ᱟ ᱜᱚᱝᱠᱮ ᱟᱨ ᱟᱞᱮ ᱥᱮᱫ ᱦᱚᱸ ᱱᱚᱜ-ᱚ ᱱᱚᱣᱟ ᱱᱚᱣᱟ ᱦᱩᱲᱩ ᱨᱚᱦᱚᱭ ᱮ ᱤᱭᱟᱹ ᱵᱟᱲᱟ ᱠᱟᱛᱮᱫ ᱦᱟᱸᱜ ᱱᱚᱣᱟ ᱵᱟᱨᱥᱟᱛᱤ ᱵᱮᱸᱜᱟᱲ ᱠᱚᱞᱮ ᱨᱚᱦᱚᱭ ᱠᱮᱫᱟ ᱵᱟᱲᱜᱮ ᱨᱮ, ᱮ ᱵᱮᱸᱜᱟᱲ ᱦᱩᱭᱮᱱᱟ ᱦᱟᱸᱜ ᱟᱨ ᱴᱟᱢᱟᱴᱳ ᱠᱚ ᱦᱩᱭᱮᱱᱟ᱾ ᱟᱨ ᱚᱱᱟ ᱵᱷᱟᱲᱜᱤ ᱠᱚᱨᱮᱜᱮ ᱚᱱᱮ ᱚᱱᱟ ᱡᱷᱤᱸᱜᱟᱹ ᱠᱚ᱾ ᱯᱟᱨᱮᱞᱟ ᱠᱚᱞᱮ ᱨᱚᱦᱚᱭᱟ ᱟᱨ ᱚᱱᱟ ᱚᱲᱟᱜ ᱠᱚᱨᱮ ᱦᱟᱸᱜ ᱚᱱᱟ ᱡᱟᱴᱟ ᱠᱚᱨᱮ ᱚᱱᱟ ᱥᱟᱹᱲᱤᱢ ᱠᱚᱛᱮ ᱞᱮ ᱨᱟᱠᱟᱵ ᱜᱮᱭᱟᱞᱮ ᱡᱟᱦᱟᱸ ᱚᱱᱟ ᱢᱟᱞᱦᱟᱱ ᱦᱩᱭᱱᱟ ᱟᱨ ᱚᱱᱟ ᱠᱚᱱᱰᱦᱟ ᱠᱚ ᱦᱩᱭᱱᱟ ᱦᱚᱛᱚᱫ ᱦᱩᱭ ᱱᱟ᱾ ᱟᱨ ᱚᱱᱟ ᱯᱩᱨᱟᱹᱭ ᱟᱲᱟᱜ ᱠᱚᱜᱮ ᱦᱟᱸᱜ ᱚᱱᱮ ᱚᱱᱟ ᱠᱚ ᱚᱲᱟᱜ ᱠᱚᱨᱮ ᱫᱚ ᱛᱟᱦᱮᱱᱚᱜ ᱜᱮᱭᱟ ᱟᱨ ᱟᱪᱪᱷᱟ ᱜᱚᱝᱠᱮ ᱟᱵᱮᱱ ᱞᱟᱹᱭ ᱵᱮᱱ ᱱᱚᱣᱟ ᱠᱚ ᱟᱯᱮ ᱥᱮᱫ ᱫᱚ ᱚᱱᱟ ᱯᱩᱨᱟᱹᱭ ᱦᱩᱭᱱᱟ ᱚᱱᱟ ᱚᱲᱟᱜ ᱠᱚᱨᱮ ᱚᱱᱟ ᱥᱟᱹᱲᱤᱢ ᱠᱚᱨᱮ ᱚᱱᱟ ᱡᱟᱴᱟ ᱠᱚᱨᱮ ᱨᱚᱦᱚᱭ ᱠᱟᱜ ᱥᱮ ᱵᱟᱝᱯᱮ ᱨᱚᱦᱚᱭᱟ? ᱛᱚᱲᱟ ᱚᱱᱟ
ᱚ ᱦᱮᱸ ᱜᱚᱝᱠᱮ ᱱᱚᱣᱟ ᱯᱩᱨᱟᱹᱭ ᱠᱚ ᱦᱮᱸ ᱱᱚᱣᱟ ᱠᱚᱦᱚᱸᱞᱮ ᱨᱚᱦᱚᱭ ᱜᱮᱭᱟ ᱾ ᱛᱟ ᱯᱚᱨᱮ ᱟᱞᱮ ᱚᱲᱟᱜ ᱵᱟᱲᱜᱮ ᱠᱚᱨᱮ ᱜᱮ ᱦᱮᱱᱟᱜ-ᱟ ᱱᱚᱣᱟ ᱦᱮᱸ ᱠᱩᱫᱽᱨᱤ ᱠᱚᱦᱚᱸᱞᱮ ᱨᱚᱦᱚᱭ ᱟᱠᱟᱫ ᱜᱮᱭᱟ ᱦᱮᱸ ᱾ ᱛᱟᱞᱦᱮ ᱱᱚᱣᱟ ᱠᱚᱜᱮ ᱱᱤᱛᱳᱜ ᱫᱚ ᱦᱮᱱᱟᱜ-ᱟ ᱛᱟᱨᱯᱚᱨᱮ ᱟᱞᱮ ᱫᱚ ᱚᱱᱮᱞᱤᱧ ᱞᱟᱹᱭ ᱠᱮᱫ ᱦᱮᱸ ᱚᱲᱟᱜ ᱵᱟᱲᱜᱮ ᱠᱚᱨᱮ ᱜᱮ ᱚᱲᱟᱜ ᱡᱚᱢ ᱥᱩᱢᱩᱝ ᱜᱮᱞᱮ ᱨᱚᱦᱚᱭᱟ ᱛᱟᱞᱦᱮ ᱮᱜ ᱵᱮᱥᱤᱨ ᱵᱷᱟᱜᱽ ᱜᱮ ᱛᱟᱦᱚᱞᱮ ᱠᱤᱨᱤᱧ ᱦᱩᱭᱩᱜ ᱛᱟᱞᱮᱭᱟ ᱦᱮᱸ᱾
ᱟᱹᱰᱤ ᱵᱮᱥ ᱜᱮ ᱵᱮᱱ ᱞᱟᱹᱭ ᱠᱮᱫ ᱞᱟᱹᱭ ᱠᱮᱜ-ᱟ ᱾ ᱟᱨ ᱜᱚᱝᱠᱮ ᱟᱪᱪᱷᱟ ᱚᱱᱟ ᱥᱟᱶᱛᱮ ᱱᱮᱛᱟᱨ ᱢᱟ ᱡᱚᱸᱰᱨᱟ ᱵᱟᱯᱮ ᱮᱨᱜᱮᱭᱟ ᱟᱯᱮ ᱥᱮᱫ ᱫᱚ? ᱟᱞᱮ ᱥᱮᱫ ᱫᱚ ᱠᱤᱪᱷᱩ ᱮᱨ ᱫᱚᱞᱮ ᱮᱨ ᱜᱮᱭᱟᱞᱮ ᱵᱚᱞᱮ ᱚᱱᱟ ᱟᱹᱠᱷᱨᱤ ᱟᱹᱠᱷᱨᱤᱧ ᱞᱮᱠᱟ ᱫᱚ ᱵᱟᱝ ᱦᱟᱱᱚᱜ-ᱟ ᱦᱟᱜ᱾ ᱟᱨ ᱞᱟᱦᱟ ᱛᱮ ᱫᱚ ᱞᱤᱧ ᱫᱤᱥᱮᱤᱭᱟ ᱵᱚᱞᱮ ᱠᱟᱡᱟᱠ ᱟᱠᱷᱨᱤᱧ ᱞᱟᱹᱜᱤᱫ ᱦᱚᱸᱠᱚ ᱮᱨᱮᱫ ᱠᱟᱱ ᱛᱟᱦᱮᱸ ᱜᱮᱭᱟ ᱠᱚ ᱟᱫᱚ ᱱᱮᱛᱟᱨ ᱫᱚ ᱚᱱᱟ ᱱᱮᱛᱟᱨ ᱫᱚ ᱦᱚᱲ ᱦᱚᱸ ᱛᱷᱚᱲᱟ ᱠᱩᱲᱭᱟᱹ ᱧᱚᱜ ᱱᱟᱠᱩ ᱛᱚ ᱟᱫᱚ ᱡᱚᱱᱰᱨᱟ ᱯᱩ ᱦᱩᱭᱩᱜ ᱜᱮᱭᱟ ᱟᱫᱚ ᱦᱚᱲ ᱵᱟᱠᱚ ᱯᱩᱭᱮᱫ ᱠᱟᱱᱟ ᱱᱮᱛᱟᱨ ᱞᱮᱠᱟᱛᱮᱫᱚ ᱚᱱᱟᱜᱮ ᱱᱮᱛᱟᱨ ᱫᱚ ᱡᱟᱜᱮ ᱟᱯᱱᱟᱨ ᱡᱚᱢ ᱞᱮᱠᱟ ᱨᱚᱦᱚᱭ ᱵᱟᱲᱟ ᱞᱮ ᱪᱟᱥᱮᱫ ᱠᱟᱱᱟ ᱟᱨ ᱚᱱᱮ ᱚᱱᱠᱟᱜᱮ ᱦᱟᱸᱜ ᱱᱟᱥᱮ ᱱᱟᱥᱮ ᱜᱮ ᱱᱮᱛᱟᱨ ᱫᱚ᱾
ᱟᱨ ᱛᱚᱵᱮ ᱜᱚᱝᱠᱮ ᱚᱱᱟ ᱡᱚᱸᱰᱨᱟ ᱫᱚ ᱟᱯᱮ ᱥᱮᱫ ᱫᱚ ᱵᱟᱯᱮ ᱮᱨᱟ ᱥᱮ ᱚᱱᱟ ᱡᱚᱸᱰᱨᱟ ᱨᱟᱯᱟᱜ ᱫᱚᱯᱮ ᱡᱚᱢ ᱵᱟᱲᱟᱣ ᱠᱟᱜᱼᱟ ᱥᱮ ᱵᱟᱯᱮ ᱡᱚᱢ ᱵᱟᱲᱟᱣ ᱠᱟᱜᱼᱟ ᱛᱷᱚᱲᱟ ᱚᱱᱟ ᱜᱟᱱ ᱞᱟᱹᱭ ᱧᱚᱜ ᱵᱮᱱ?
ᱚ ᱦᱮᱸ ᱜᱚᱢᱠᱮ ᱚᱱᱟ ᱡᱚᱱᱰᱨᱟ ᱠᱚᱫᱚ ᱮᱨ ᱫᱚ ᱵᱟᱝ ᱦᱩᱭ ᱟᱠᱟᱱᱟ ᱛᱟᱦᱚᱞᱮ ᱟᱞᱮ ᱟᱹᱛᱩ ᱛᱮᱦᱚᱸ ᱠᱚ ᱱᱚᱝᱠᱟ ᱠᱚ ᱠᱤᱨᱤᱧ ᱟᱹᱠᱷᱨᱤᱧ ᱫᱚᱠᱚ ᱦᱤᱡᱩᱜ ᱟᱠᱚ ᱟᱹᱠᱷᱨᱤᱧ ᱠᱚ ᱦᱮᱸ ᱾ ᱛᱟᱦᱚᱞᱮ ᱦᱟᱛᱟᱣ ᱵᱟᱲᱟ ᱦᱩᱭ ᱠᱟᱱᱟ ᱾ ᱱᱚᱝᱠᱟ ᱨᱟᱯᱟᱜ ᱠᱟᱛᱮᱫ ᱡᱚᱢ ᱵᱟᱲᱟ ᱦᱩᱭ ᱠᱟᱱᱟ ᱟᱛᱟ ᱠᱟᱛᱮᱫ ᱦᱚᱸ᱾ ᱛᱟᱦᱚᱞᱮ ᱜᱚᱝᱠᱮ ᱫᱟᱠᱟ ᱠᱚᱫᱚ ᱡᱚᱢ ᱫᱚ ᱵᱟᱝ ᱦᱩᱭᱠᱟᱱᱟ ᱛᱟᱦᱚᱞᱮ ᱱᱚᱝᱠᱟ ᱯᱮᱲᱟ ᱥᱮᱫ ᱱᱚᱝᱠᱟ ᱪᱟᱞᱟᱣ ᱵᱟᱲᱟ ᱦᱩᱭᱞᱮᱱᱼᱼ ᱛᱟᱦᱮᱸᱫ ᱥᱮ ᱯᱮᱲᱟ ᱴᱷᱮᱱ ᱱᱚᱝᱠᱟ ᱠᱚ ᱪᱟᱥᱮᱫ ᱛᱟᱦᱮᱱᱟ ᱟᱹᱰᱤ ᱡᱟᱹᱥᱛᱤ ᱜᱮ ᱡᱚᱸᱰᱨᱟ ᱠᱚ ᱾ ᱛᱟᱞᱦᱮ ᱚᱸᱰᱮᱜᱮ ᱢᱤᱫ ᱫᱷᱟᱣ ᱡᱚᱢ ᱦᱩᱭ ᱞᱮᱱᱟ ᱛᱚᱠᱷᱚᱱ ᱫᱚ ᱦᱩᱰᱤᱧ ᱧᱚᱜ ᱛᱟᱦᱮᱸ ᱦᱩᱭ ᱞᱮᱱᱟ ᱮ ᱛᱟᱞᱦᱮ ᱡᱚᱸᱰᱨᱟ ᱨᱮᱱᱟᱜ ᱡᱟᱦᱟᱸ ᱫᱟᱜ ᱢᱟᱹᱲᱤ ᱟᱨ ᱞᱟᱹᱭ ᱫᱚᱠᱚ ᱞᱟᱹᱭᱟ ᱡᱮ ᱟᱹᱰᱤ ᱡᱟᱹᱥᱛᱤ ᱜᱮ ᱦᱮᱸ ᱥᱤᱵᱤᱞᱟ ᱥᱮ ᱞᱟᱦᱟᱛᱮ ᱯᱟᱹᱦᱤᱞ ᱫᱚ ᱚᱱᱟ ᱜᱮᱠᱚ ᱡᱚᱢᱮᱫ ᱛᱟᱦᱮᱸᱫ ᱾ ᱛᱟᱞᱦᱮ ᱜᱚᱝᱠᱮ ᱟᱯᱮ ᱠᱚ ᱡᱚᱸᱰᱨᱟ ᱫᱟᱜ ᱢᱟᱹᱲᱤ ᱠᱚᱫᱚ ᱯᱮ ᱡᱚᱢ ᱜᱮᱭᱟ ᱥᱮ ᱵᱟᱝ ᱛᱟᱞᱦᱮ?
ᱦᱳᱭ ᱟᱞᱮ ᱦᱚᱸ ᱠᱟᱹᱰᱤ ᱨᱚᱲ ᱠᱮᱫᱼᱟ ᱟᱨ ᱟᱞᱮ ᱥᱮᱫ ᱦᱚᱸᱦᱟᱜ ᱚᱱᱟ ᱡᱚᱱᱰᱨᱟ ᱫᱟᱠᱟ ᱫᱚ ᱚᱱᱮ ᱠᱚ ᱢᱮᱱ ᱠᱟᱜ-ᱟ ᱥᱟᱭ ᱵᱚᱪᱷᱚᱨ ᱨᱮ ᱢᱤᱫ ᱵᱟᱨ ᱫᱚᱢ ᱫᱚ ᱡᱚᱢ ᱜᱮᱭᱟᱞᱮ ᱦᱟᱜ ᱚᱱᱟ ᱡᱟ ᱜᱮᱞᱮ ᱪᱟᱥᱮᱫ ᱛᱮ ᱡᱟᱜᱮᱞᱮ ᱮᱨ ᱵᱟᱲᱟᱭ ᱛᱮ ᱟᱨ ᱟᱨ ᱡᱚᱱᱰᱨᱟ ᱫᱟᱠᱟ ᱫᱚ ᱚᱱᱟ ᱥᱤᱵᱤᱞ ᱞᱤᱧᱟ ᱵᱚᱞᱮ ᱚᱱᱟ ᱦᱟᱹᱠᱩ ᱩᱛᱩ ᱦᱟᱜ ᱟᱨ ᱟᱨ ᱚᱱᱟ ᱡᱚᱸᱰᱨᱟ ᱫᱟᱠᱟ ᱟᱹᱰᱤ ᱢᱚᱸᱡᱽ ᱜᱮ ᱵᱮᱥ ᱟᱹᱭᱠᱟᱹᱜᱼᱟ ᱟᱹᱰᱤ ᱥᱤᱵᱤᱞ ᱜᱮ ᱟᱹᱭᱠᱟᱹᱜᱼᱟ ᱟᱫᱚ ᱼᱼ ᱟᱞᱤᱧ ᱫᱚ ᱚᱱᱮ ᱚᱱᱟ ᱜᱮ ᱞᱤᱧ ᱠᱩᱥᱤᱭᱟᱜᱼᱟ ᱵᱚᱞᱮ ᱦᱟᱹᱠᱩ ᱩᱛᱩ ᱥᱟᱜᱮ ᱡᱚᱱᱰᱨᱟ ᱫᱟᱠᱟ ᱫᱚ ᱚᱱᱮ ᱚᱱᱠᱟ ᱱᱤᱭᱚᱢ ᱜᱮ ᱟᱨ ᱟᱨ ᱢᱟᱦᱟ ᱚᱠᱛᱮ ᱦᱚᱸ ᱟᱵᱮᱱ ᱦᱚᱸ ᱴᱨᱟᱭ ᱞᱮᱜᱟᱭ ᱵᱮᱱ ᱵᱮᱱ ᱪᱮᱫ